ᱦᱟᱞᱳ ᱾
ᱦᱮᱸ ᱵᱚᱭᱦᱟ ᱨᱚᱲ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱫᱟᱫᱟ ᱾
ᱚ ᱪᱮᱜ ᱮᱢ ᱪᱤᱠᱟᱹ ᱭᱮᱫ?
ᱱᱚᱜᱼᱚᱭ ᱡᱚᱢ ᱵᱟᱲᱟ ᱦᱩᱭᱱᱟ ᱛᱟᱦᱚᱞᱮ ᱱᱤᱛᱚᱜ ᱠᱟᱹᱴᱤᱡ ᱫᱩᱲᱩᱵ ᱡᱤᱨᱟᱹᱣ ᱦᱩᱭ ᱠᱟᱱᱟ ᱾
ᱚ ᱢᱮᱱᱫᱟᱹᱧ ᱟᱯᱮ ᱥᱮᱜ ᱫᱚ ᱫᱟᱜ ᱵᱟᱲᱟᱭ ᱥᱮ ᱵᱟᱝ ᱱᱤᱛᱚᱜ ᱫᱚ?
ᱟᱞᱮ ᱥᱮᱜ ᱫᱚ ᱮᱱᱟᱝ ᱥᱮᱛᱟᱜ ᱵᱮᱲᱟ ᱫᱟᱜ ᱠᱮᱫᱟ ᱟᱫᱚ ᱱᱤᱛᱚᱜ ᱫᱚ ᱵᱟᱭ ᱫᱟᱜ ᱠᱟᱫᱟ ᱦᱟᱸᱜ ᱾
ᱦᱩ ᱾
ᱛᱟᱦᱚᱞᱮ ᱪᱮᱜ ᱠᱚ ᱦᱳᱭᱱᱟ ᱵᱮᱥᱤᱢ ᱵᱟᱲᱟ ᱠᱚ ᱩᱛᱩ ᱠᱚ ᱪᱮᱜ ᱠᱚ ᱦᱳᱭ ᱞᱮᱱᱟ?
ᱟᱞᱮ ᱛᱮᱦᱤᱧ ᱫᱚ ᱫᱟᱜ ᱢᱟᱹᱰᱤ ᱠᱟᱜ ᱛᱟᱦᱮᱸᱜᱞᱮ ᱟᱨ ᱦᱚᱛᱚᱨ ᱟᱲᱟᱜ ᱞᱮ ᱛᱤᱠᱮ ᱟᱠᱟᱫ ᱛᱟᱦᱮᱸᱫ ᱾
ᱟ ᱱᱮᱛᱟᱨ ᱵᱚᱭᱦᱟ ᱾ ᱟᱞᱮ ᱫᱚ ᱤᱭᱟᱹ ᱛᱚᱨᱦᱚᱜ ᱞᱮ ᱩᱛᱩ ᱞᱮᱫᱮᱭᱟ ᱛᱚ ᱛᱚᱨᱦᱚᱜ ᱞᱮ ᱜᱚᱡ ᱞᱮᱫᱮᱭᱟ ᱾
ᱟᱪᱪᱷᱟ ᱾
ᱟᱯᱮ ᱫᱚ ᱛᱚᱨᱦᱚᱫ ᱠᱚᱫᱚᱯᱮ ᱡᱚᱢ ᱵᱟᱲᱟ ᱠᱚᱣᱟ ᱥᱮ ᱵᱟᱝ?
ᱦᱮᱸ ᱛᱚᱨᱦᱚᱜ ᱠᱚᱫᱚᱞᱮ ᱡᱚᱢ ᱵᱟᱲᱟ ᱠᱚᱜᱮᱭᱟ ᱞᱮᱜ ᱟᱞᱮ ᱱᱚᱣᱟ ᱵᱟᱲᱜᱮ ᱨᱮᱜᱮ ᱢᱤᱫ ᱫᱷᱟᱣ ᱛᱚ ᱚᱱᱠᱟ ᱛᱚᱨᱦᱚᱜ ᱞᱮ ᱞᱮ ᱧᱟᱢ ᱞᱮᱫᱮᱭᱟ ᱛᱟᱦᱚᱞᱮ ᱩᱱᱤ ᱟᱞᱮ ᱜᱤᱫᱽᱨᱟᱹ ᱵᱟᱯᱞᱟ ᱞᱟᱜᱟᱣ ᱠᱟᱫᱟᱮ ᱛᱟᱦᱮᱸᱫ ᱾
ᱞᱟᱜᱟ ᱠᱟᱛᱮ ᱚᱱᱟ ᱵᱷᱩᱜᱟᱹᱜ ᱨᱮ ᱵᱚᱞᱚᱱ ᱠᱟᱱ ᱛᱟᱭᱟ ᱪᱩᱯᱤ ᱨᱮ ᱞᱮ ᱚᱨ ᱠᱟᱫᱮᱭᱟ ᱾ ᱟᱨ ᱚᱨ ᱩᱰᱩᱠ ᱠᱟᱛᱮᱜ ᱫᱟᱞ ᱜᱚᱡ ᱠᱮᱫᱮᱟᱭᱟ ᱟᱫᱚ ᱾
ᱟᱨ ᱱᱮᱛᱟᱨ ᱫᱚ ᱩᱱᱠᱩ ᱠᱷᱮᱛ ᱠᱚᱨᱮ ᱫᱚᱢ ᱥᱤᱭ ᱫᱟᱠᱚ ᱥᱮ ᱟᱫᱚ ᱫᱚᱢᱮ ᱟᱵᱚ ᱛᱟᱭᱚᱢ ᱛᱮ ᱪᱟᱞᱟᱣ ᱞᱮᱱᱠᱷᱟᱱ ᱫᱚᱢᱮ ᱠᱚ ᱧᱟᱢᱚᱜ ᱠᱟᱱ ᱜᱮᱭᱟ ᱾ ᱠᱷᱮᱛ ᱵᱟᱹᱫᱽ ᱟᱲᱮ ᱫᱷᱟᱨᱮ ᱫᱷᱟᱨᱮ ᱛᱮ ᱩᱱᱠᱩ ᱛᱚᱨᱦᱚᱫ ᱠᱚ ᱾ ᱚᱸᱰᱮ ᱜᱮ ᱟᱫᱚ ᱟᱨ ᱤᱭᱟᱹ ᱠᱚᱫᱚ ᱯᱮ ᱡᱚᱢ ᱵᱟᱲᱟᱭᱮᱫ ᱠᱚᱣᱟ ᱥᱮ ᱵᱟᱝ ᱦᱟᱹᱠᱩ ᱠᱚᱯᱮ ᱥᱟᱵ ᱵᱟᱲᱟ ᱭᱮᱜ ᱠᱚᱣᱟ ᱥᱮ ᱵᱟᱝ?
ᱦᱮᱸ ᱦᱟᱹᱠᱩ ᱠᱚ ᱤᱱᱠᱟᱹ ᱠᱷᱮᱛ ᱠᱚᱨᱮ ᱚᱱᱟ ᱢᱚᱥᱟᱨᱤ ᱠᱚᱞᱮ ᱚᱰᱟᱣ ᱠᱟᱜ ᱠᱟᱱᱟ ᱾ ᱟᱫᱚ ᱟᱞᱤᱧ ᱡᱮ ᱦᱤᱞᱳᱜ ᱚᱰᱟ ᱠᱟᱣᱟᱜ ᱛᱟᱦᱮᱱᱟ ᱥᱮᱛᱟᱜ ᱵᱮᱲᱟᱛᱮ ᱠᱟᱹᱴᱤᱡ ᱧᱚᱜ ᱦᱟᱹᱠᱩ ᱠᱩ ᱡᱷᱟᱹᱞᱤᱜ ᱠᱟᱱ ᱜᱮᱭᱟ ᱾ ᱟᱫᱚ ᱩᱱᱠᱩ ᱜᱮᱞᱮ ᱟᱹᱜᱩ ᱵᱟᱲᱟᱭᱮᱜ ᱠᱚᱣᱟ ᱩᱱᱠᱩ ᱜᱮᱞᱮ ᱩᱛᱩ ᱵᱟᱲᱟᱭᱮᱜ ᱠᱚᱣᱟ ᱾
ᱟᱪᱪᱷᱟ ᱟᱪᱪᱷᱟ ᱟᱪᱪᱷᱟ ᱟᱪᱪᱷᱟ ᱾
ᱟᱯᱮ ᱥᱮᱫ ᱛᱟᱞᱦᱮ ᱚᱱᱠᱟ ᱫᱟᱜ ᱟᱠᱟᱫᱟ ᱛᱚ?
ᱦᱮᱸ ᱫᱟᱜ ᱫᱟᱜ ᱟᱠᱟᱜ ᱜᱮᱭᱟ ᱫᱟᱜ ᱟᱠᱟᱜ ᱜᱮᱭᱟ ᱟᱞᱤᱧ ᱜᱷᱩᱜᱤ ᱚᱰᱟᱣ ᱫᱟ ᱤᱧ ᱵᱟᱨᱯᱮ ᱫᱤᱱ ᱦᱩᱭᱮᱱᱟ ᱦᱩ ᱾ ᱫᱟᱜ ᱠᱟᱜ ᱜᱮᱭᱟ ᱟᱫᱚ ᱚᱰᱟᱣ ᱵᱟᱲᱟᱭ ᱫᱟᱹᱧ ᱜᱷᱩᱜᱤ ᱠᱚ ᱾
ᱟᱪᱪᱷᱟ ᱾
ᱦᱟᱹᱠᱩ ᱠᱚ ᱦᱩᱭᱩᱜ ᱠᱟᱱ ᱜᱮᱭᱟ ᱟᱨ ᱨᱚᱦᱚᱲ ᱠᱚ ᱦᱩᱭᱩᱜ ᱠᱟᱱᱟ ᱾
ᱚ ᱟᱞᱮ ᱦᱚᱸ ᱩᱱᱠᱩ ᱯᱩᱴᱷᱤ ᱠᱚ ᱩᱱᱠᱩ ᱠᱚᱫᱚᱞᱮ ᱨᱚᱦᱚᱲ ᱟᱠᱟᱫ ᱠᱚᱣᱟ᱾
ᱦᱩ, ᱠᱟᱛᱮ,
ᱦᱟᱥ ᱥᱤᱛᱩᱝ ᱦᱚᱸ ᱚᱝᱠᱟ ᱵᱟᱭ ᱥᱤᱛᱩᱝ ᱫᱟᱥᱮ ᱡᱮ ᱥᱤᱛᱩᱝ ᱨᱮᱢ ᱢᱮ ᱛᱟᱥᱮ ᱠᱟᱠᱚᱣᱟ ᱟᱫᱚ,
ᱛᱤᱦᱤᱧ ᱫᱚ ᱠᱟᱹᱴᱤᱡ ᱥᱤᱛᱩᱝ ᱞᱮᱜᱟ ᱛᱚ ᱛᱟᱦᱚᱞᱮ ᱠᱷᱟᱱ ᱚᱱᱟ ᱵᱟᱦᱨᱮ ᱥᱮᱜ ᱞᱮ ᱛᱟᱥᱮ ᱟᱠᱟᱫ ᱠᱚ ᱛᱟᱦᱮᱸᱱ ᱚᱱᱰᱮ᱾ ᱥᱟᱨᱟᱫᱤᱱ ᱛᱚ ᱪᱩᱞᱦᱟᱹ ᱛᱚ ᱵᱟᱝ ᱡᱩᱞ ᱦᱩᱭᱩᱜ ᱠᱟᱱᱟ᱾ ᱢᱤᱜ ᱜᱷᱟᱹᱲᱤ ᱥᱤᱛᱩᱝ ᱠᱟᱫᱟ ᱟᱫᱚ ᱱᱤᱛᱚᱜ ᱫᱚ ᱩᱰᱩᱠ ᱵᱟᱲᱟ ᱦᱩᱭ ᱠᱟᱱᱟ ᱵᱟᱨᱮ
ᱦᱮᱸ, ᱚ,
ᱢᱟᱱᱮ ᱟᱯᱮᱭᱟᱜ ᱜᱟᱹᱰᱭᱟᱹ ᱠᱚ ᱛᱤᱱᱟᱹᱜ ᱜᱟᱱ ᱯᱮᱨᱮᱡ ᱮᱱ ᱛᱟᱯᱭᱟ ᱥᱮ ᱟᱹᱣᱨᱤ ᱯᱮᱨᱮᱡᱚᱜᱼᱟ?
ᱜᱟᱹᱰᱭᱟᱹ ᱠᱚᱫᱚ ᱯᱮᱨᱮᱡ ᱟᱠᱟᱱ ᱛᱟᱞᱮᱭᱟ ᱜᱟᱹᱰᱭᱟᱹ ᱠᱚ ᱦᱟᱹᱠᱩ ᱠᱚ ᱫᱟᱹᱲ ᱜᱟᱱ ᱛᱟᱞᱮᱭᱟ ᱚᱱᱟᱜᱮ ᱱᱮᱴ ᱞᱮ ᱮᱢᱟ ᱠᱚ ᱵᱟᱠᱷᱟᱡ ᱫᱚ ᱦᱟᱹᱠᱩ ᱞᱮ ᱟᱲᱟᱜ ᱟᱠᱟᱜ ᱠᱚᱣᱟ ᱦᱮᱸ,
ᱚ,
ᱠᱤᱪᱷᱩ ᱫᱤᱱ ᱢᱟᱲᱟᱝ ᱢᱟᱲᱟᱝ ᱦᱟᱹᱠᱩ ᱞᱮ ᱟᱲᱟᱜ ᱠᱮᱫ ᱠᱚᱣᱟ ᱩᱱᱠᱩ ᱡᱚᱞ ᱠᱟᱴᱟ ᱦᱮᱸ ᱛᱟᱦᱚᱞᱮ ᱩᱱᱠᱩ ᱫᱚ ᱟᱫᱚ ᱠᱚ ᱫᱟᱹᱲ ᱟᱠᱟᱠᱚ ᱱᱮᱴ ᱠᱚᱞᱮ ᱮᱢᱟ ᱠᱚᱣᱟ᱾ ᱵᱟᱠᱷᱟᱡ ᱦᱚᱸ ᱫᱟᱭᱟ ᱜᱮ ᱦᱚᱲ ᱠᱚ ᱡᱚᱢ ᱡᱚᱱᱚᱜᱼᱟ᱾
ᱟᱞᱮ ᱦᱚᱸ ᱚᱱᱟ ᱢᱤᱫ ᱫᱤᱱ ᱦᱤᱞᱳᱜ ᱵᱟᱞᱮ ᱵᱩᱡ ᱠᱟᱫ ᱛᱟᱦᱮᱸᱫ ᱡᱮ ᱩᱱᱟᱹᱜ ᱫᱟᱜᱟ ᱦᱟᱸᱜ ᱟᱫᱚ ᱧᱤᱫᱟᱹ ᱮᱢᱚᱜ ᱫᱟᱜ ᱠᱟᱫᱟ ᱟᱞᱮᱭᱟᱜ ᱡᱟᱦᱟᱸ ᱚᱱᱟ ᱵᱟᱸᱫᱽ ᱠᱷᱚᱱ ᱡᱟᱦᱟᱸ ᱚᱱᱟ ᱚᱵᱷᱟᱨ ᱫᱟᱜ ᱩᱰᱩᱠᱚᱜ ᱚᱱᱟ ᱢᱚᱜᱽᱨᱟ ᱛᱮ, ᱚ ᱚᱱᱠᱟ ᱛᱮ ᱦᱟᱠᱩ ᱠᱚ ᱯᱟᱨᱚᱢ ᱪᱟᱞᱟᱣ ᱠᱟᱱᱟ ᱦᱟᱱᱛᱮ ᱠᱷᱮᱛ᱾
ᱦᱮᱸ,
ᱟᱨ ᱵᱟᱸᱫ ᱞᱟᱛᱟᱨ ᱠᱷᱮᱛ ᱠᱚ ᱚᱱᱛᱮ ᱠᱚ ᱥᱮᱱ ᱠᱟᱱᱟ ᱟᱫᱚ ᱫᱚᱥᱟᱨ ᱦᱤᱞᱳᱜ ᱥᱮᱛᱟᱜ ᱨᱮ ᱢᱤᱫ ᱦᱚᱲ ᱚᱱᱛᱮ ᱥᱮᱱ ᱟᱠᱟᱱ ᱛᱟᱦᱮᱸᱱᱮ ᱠᱷᱮᱛ ᱧᱮᱞ ᱧᱮᱞᱮᱫ ᱠᱚᱣᱟᱭ ᱡᱮ ᱩᱱᱠᱩ ᱵᱟᱸᱫᱽ ᱨᱮᱱ ᱟᱲᱟᱜ ᱦᱟᱹᱠᱩ ᱠᱚ ᱦᱮᱡ ᱠᱟᱱᱟ ᱱᱚᱛᱮ᱾
ᱦᱚᱸ,
ᱟᱨ ᱫᱤᱭᱮ ᱩᱱᱤ ᱦᱚᱸ ᱚᱱᱟ ᱠᱚᱨᱮ ᱟᱲᱮ ᱵᱟᱲᱟ ᱠᱮᱫᱟ ᱟᱨ ᱟᱞᱮ ᱠᱷᱚᱵᱚᱨ ᱟᱫ ᱞᱮᱭᱟ᱾ ᱛᱟᱨᱯᱚᱨ ᱟᱞᱮ ᱥᱮᱱ ᱠᱟᱱᱟᱞᱮ ᱢᱚᱥᱟᱨᱤ ᱠᱚᱞᱮ ᱚᱰᱟᱣ ᱵᱟᱲᱟ ᱠᱮᱫᱟ ᱟᱫᱚ, ᱚᱸᱰᱮ ᱢᱚᱥᱟᱨᱤ ᱨᱮᱞᱮ ᱡᱷᱟᱹᱞᱤ ᱭᱮᱫ ᱠᱚᱣᱟ ᱟᱨ ᱵᱟᱹᱞᱛᱤ ᱛᱮ ᱱᱚᱰᱮ ᱟᱹᱜᱩ ᱠᱟᱛᱮ ᱟᱨᱦᱚᱸ ᱜᱟᱹᱰᱭᱟᱹ ᱨᱮᱞᱮ ᱟᱲᱟᱜ ᱦᱚᱴᱚ ᱠᱟᱠᱚ ᱠᱟᱱᱟ᱾
ᱦᱮᱸ,
ᱟᱫᱚ ᱮᱱᱟᱹ ᱦᱤᱞᱳᱜ ᱫᱚ ᱟᱪᱠᱟ ᱜᱮ ᱩᱱᱟᱹᱜ ᱡᱳᱨᱮ ᱫᱟᱜ ᱠᱮᱫᱟ ᱛᱚ᱾
ᱦᱮᱸ,
ᱜᱟᱹᱰᱭᱟᱹ ᱠᱚ ᱮᱠᱫᱚᱢ ᱯᱮᱨᱮᱡ ᱜᱚᱫ ᱮᱱᱟ ᱵᱟᱠᱷᱟᱱ ᱫᱚ ᱚᱱᱟ ᱢᱚᱜᱽᱨᱟ ᱠᱚᱫᱚ ᱢᱚᱥᱟᱨᱤ ᱛᱮᱞᱮ ᱮᱥᱮᱫ ᱠᱟᱜ ᱠᱮᱭᱟ᱾
ᱟᱨ ᱪᱤᱞᱤ ᱦᱟᱹᱠᱩ ᱠᱚᱯᱮ ᱟᱲᱟᱜ ᱠᱟᱜ ᱠᱚᱣᱟ ᱟᱯᱮ ᱫᱚ?
ᱟᱞᱮ ᱟᱲᱟᱜ ᱠᱟᱜ ᱠᱚᱣᱟ ᱜᱨᱟᱥᱠᱟ ᱢᱮᱱᱟᱜ ᱠᱚᱣᱟ ᱥᱤᱞᱵᱷᱟᱨᱠᱟ ᱢᱮᱱᱟᱜ ᱠᱚᱣᱟ᱾ ᱨᱩᱭ ᱢᱤᱲᱤᱡ ᱠᱟᱛᱞᱟ ᱢᱟᱱᱮ ᱡᱷᱚᱛᱚ ᱜᱮᱞᱮ ᱟᱲᱟᱜ ᱠᱟᱜ ᱠᱚᱣᱟ᱾ ᱟᱨ ᱩᱱᱠᱩ ᱦᱟᱭᱵᱨᱤᱴ ᱢᱟᱝᱜᱽᱨᱤ ᱦᱮᱱᱟᱜ ᱠᱚ ᱛᱟᱞᱮᱭᱟ᱾ ᱩᱱᱠᱩ ᱫᱚᱢᱮ ᱞᱮᱞᱦᱟ ᱩᱱᱠᱩ ᱫᱚ ᱠᱟᱹᱴᱤᱡ ᱫᱟᱜ ᱠᱚ ᱧᱟᱢ ᱞᱮᱠᱷᱟᱡ ᱜᱮ ᱫᱟᱹᱲ ᱪᱷᱟᱲᱟ ᱵᱟᱝ ᱠᱚ ᱵᱩᱡᱟ ᱩᱱᱠᱩ ᱫᱚ᱾
ᱦᱩᱸ, ᱟᱫᱚ ᱟᱯᱮ ᱫᱚ ᱟᱠᱷᱨᱤᱧ ᱫᱚ ᱯᱮ ᱟᱠᱷᱨᱤᱧ ᱵᱟᱲᱟᱭᱮᱫ ᱠᱚᱣᱟ ᱥᱮ ᱵᱟᱝ?
ᱦᱮᱸ ᱟᱹᱠᱷᱨᱤᱧ ᱠᱚᱣᱟᱞᱮ ᱟᱞᱮ ᱫᱚ ᱟᱹᱠᱷᱨᱤᱧ ᱫᱚᱞᱮ ᱟᱠᱷᱨᱤᱧ ᱠᱚᱣᱟ᱾ ᱚᱱᱠᱟ ᱦᱟᱨᱟ ᱞᱮᱱ ᱠᱷᱟᱡ ᱠᱚ ᱠᱟᱹᱴᱤᱡ ᱞᱮ ᱟᱹᱠᱷᱨᱤᱧ ᱠᱚᱣᱟ ᱵᱟᱡᱟᱨ ᱥᱮᱫ ᱞᱮ ᱤᱫᱤ ᱠᱚᱣᱟ᱾ ᱟᱨ ᱩᱱᱠᱩ ᱢᱟᱱᱮ ᱡᱟᱦᱟᱸᱭ ᱠᱚ ᱪᱷᱚᱴᱳ ᱠᱷᱟᱴᱳ ᱠᱷᱚᱡᱽᱫᱟᱨ ᱠᱚ ᱥᱮ,
ᱚᱸ
ᱩᱱᱠᱩ ᱩᱱᱠᱩ ᱠᱚᱠᱚ ᱦᱤᱡᱩᱜ ᱟᱠᱚ ᱩᱱᱠᱩ ᱞᱮ ᱮᱢᱟ ᱠᱚᱣᱟ ᱾
ᱟᱪᱪᱷᱟ
ᱟᱨ ᱟᱯᱮ ᱫᱚ ᱪᱮᱫ ᱠᱟ ᱛᱟᱦᱞᱮ ᱟᱯᱮ ᱫᱚ ᱟᱹᱠᱷᱨᱤᱧ ᱠᱚᱫᱚ?
ᱟᱞᱮ ᱦᱚᱸ ᱤᱱᱠᱟᱹ ᱵᱚᱪᱷᱚᱨ ᱨᱮ ᱢᱤᱫ ᱫᱷᱟᱣ ᱤᱱᱠᱟᱹ ᱟᱠᱷᱨᱤᱧ ᱦᱩᱭᱩᱜ ᱛᱟᱞᱮᱭᱟ ᱾
ᱦᱮᱸ
ᱟᱨ ᱵᱟᱠᱷᱟᱱ ᱫᱚ ᱟᱞᱮ ᱫᱚ ᱟᱹᱛᱩ ᱨᱮᱱᱟᱜ ᱜᱟᱹᱰᱭᱟᱹ ᱠᱟᱱ ᱛᱟᱞᱮᱭᱟ ᱛᱚ ᱛᱟᱞᱮ ᱚᱱᱟ ᱟᱹᱛᱩ ᱨᱮ ᱡᱩᱫᱤ ᱡᱟᱦᱟᱱᱟᱜ ᱤᱱᱠᱟᱹ ᱯᱚᱨᱚᱵᱽ ᱠᱚ ᱦᱩᱭᱩᱜ-ᱟ ᱪᱷᱟᱹᱴᱭᱟᱹᱨ ᱠᱤᱢᱵᱟ
ᱦᱮᱸ ᱦᱮᱸ
ᱴᱚᱞᱟ ᱠᱚ ᱥᱟᱵ ᱵᱟᱲᱟ ᱠᱚᱣᱟ
ᱚᱸ ᱚᱱᱮ ᱠᱳᱱᱳ ᱩᱞᱞᱟᱜᱽ ᱵᱷᱟᱜᱽ ᱨᱮ ᱦᱮᱸ ᱚᱱᱟ ᱦᱚᱸ ᱫᱚ ᱫᱚᱨᱠᱟᱨ ᱠᱟᱱ ᱜᱮᱭᱟ ᱞᱟᱹᱜᱽ ᱵᱟᱹᱜᱽ ᱠᱚᱨᱮ ᱥᱟᱵ ᱠᱚᱫᱚ ᱟᱨ ᱟᱯᱮ ᱥᱮᱫ ᱫᱚ ᱤᱭᱟᱹ ᱳᱫ ᱯᱩᱴᱠᱟᱹ ᱫᱚ ᱚᱢᱚᱱ ᱵᱟᱲᱟᱭᱮᱱᱟ ᱥᱮ ᱵᱟᱝ?
ᱦᱮᱸ ᱩᱫ ᱯᱩᱴᱠᱟᱹ ᱠᱚ ᱚᱢᱚᱱ ᱵᱟᱲᱟᱭᱮᱱ ᱜᱮᱭᱟ ᱯᱩᱱ ᱵᱷᱟᱜᱮᱫ ᱠᱚᱣᱟᱞᱮ ᱾ ᱱᱚᱛᱮᱱ ᱢᱮᱨᱚᱢ ᱠᱚ ᱤᱫᱤ ᱦᱩᱭ ᱞᱮᱱᱟ ᱟᱛᱩ ᱵᱤᱨ ᱥᱮ ᱟᱫᱚ ᱩᱱ ᱥᱚᱢᱚᱭ ᱜᱮ ᱢᱮᱨᱚᱢ ᱜᱩᱯᱤ ᱜᱩᱯᱤ ᱚᱱᱟ ᱩᱫ ᱯᱩᱴᱠᱟᱹ ᱠᱚᱦᱚᱸ ᱦᱟᱞᱟᱝ ᱦᱩᱭᱱᱟ ᱾
ᱦᱚᱸ ᱚᱝᱠᱟ ᱟᱨ ᱤᱭᱟᱹ ᱛᱟᱦᱞᱮ ᱪᱟᱥᱵᱟᱥ ᱠᱟᱹᱢᱤ ᱠᱚᱫᱚ ᱛᱤᱱᱟᱹᱜ ᱥᱟᱺᱜᱤᱧ ᱪᱟᱞᱟᱣ ᱟᱠᱟᱱᱟ?
ᱪᱟᱥᱵᱟᱥ ᱱᱚᱜᱚᱭ ᱫᱷᱩᱨᱟᱹᱣ ᱦᱩᱭ ᱟᱠᱟᱱᱟ ᱟᱨ ᱚᱱᱟ ᱠᱚᱨᱟᱣ ᱦᱩᱭᱩᱜ ᱠᱟᱱ ᱜᱮᱭᱟ ᱦᱟᱸᱜ ᱟᱹᱣᱨᱤ ᱢᱩᱪᱟᱹᱫᱚᱜ-ᱟ ᱾
ᱟᱨ ᱚᱲᱟᱜ ᱠᱚᱨᱮ ᱫᱚ ᱛᱳ ᱫᱚ ᱛᱟᱦᱞᱮ ᱪᱮᱫᱠᱟ ᱢᱮᱱᱟᱜ ᱠᱚᱣᱟ ᱚᱲᱟᱜ ᱦᱚᱲ ᱠᱚᱫᱚ?
ᱱᱚᱛᱮ ᱡᱚᱛᱚᱜ ᱜᱮ ᱦᱟᱸᱜ ᱱᱟᱯᱟᱭ ᱵᱟᱲᱟ ᱱᱟᱯᱟᱭ ᱜᱮ ᱢᱮᱱᱟᱜ ᱟᱠᱟᱫ ᱞᱮᱭᱟ ᱦᱟᱸᱜ ᱪᱟᱥ ᱠᱚ ᱡᱚᱛᱚ ᱦᱚᱲ ᱛᱮᱜᱮᱞᱮ ᱠᱟᱹᱢᱤ ᱠᱟᱱᱟ ᱦᱟᱸᱜ ᱟᱯᱮ ᱛᱟᱦᱚᱞᱮ ᱟᱨ ᱛᱤᱱᱟᱹᱜ ᱫᱤᱱ ᱜᱟᱱ ᱞᱟᱜᱟᱣ ᱯᱮᱭᱟ?
ᱟᱞᱮ ᱞᱟᱜᱟᱣ ᱞᱮᱜᱮᱭᱟ ᱯᱮ ᱯᱩᱱ ᱫᱤᱱ ᱜᱟᱱ ᱾ ᱯᱮ ᱯᱩᱱ ᱫᱤᱱ ᱜᱟᱱ ᱞᱟᱜᱟᱜ ᱜᱮᱭᱟ ᱦᱮᱸ
ᱦᱮᱸ
ᱯᱮ ᱯᱩᱱ ᱫᱤᱱ ᱜᱟᱱ ᱫᱚ ᱞᱟᱜᱟᱜ ᱜᱮᱭᱟ ᱯᱮ ᱯᱩᱱ ᱫᱤᱱ ᱜᱟᱱ ᱫᱚ ᱟᱫᱚ ᱛᱮᱦᱤᱧ ᱫᱚ ᱧᱮᱞᱚᱜ ᱠᱟᱱᱟ ᱨᱤᱢᱤᱞ ᱵᱷᱟᱞᱮ ᱜᱮ ᱨᱟᱠᱟᱵ ᱟᱠᱟᱫᱟᱭ ᱦᱮᱸ ᱟᱫᱚ ᱚᱱᱠᱟ ᱫᱚ ᱞᱟᱦᱟᱛᱮ ᱚᱱᱠᱟ ᱡᱩᱫᱤ ᱫᱟᱜ ᱵᱟᱲᱟ ᱠᱮᱭᱟ ᱵᱷᱟᱞᱮ ᱦᱩᱭ ᱠᱚᱜ-ᱟ ᱾
ᱟᱞᱮ ᱥᱮᱫ ᱦᱚᱸ ᱛᱮᱦᱤᱧ ᱫᱚ ᱨᱤᱢᱤᱞ ᱟᱠᱟᱫ ᱜᱮᱭᱟ ᱱᱤᱛᱚᱜ ᱫᱚ ᱫᱟᱜ ᱫᱟᱭ ᱥᱮ ᱪᱤᱠᱟᱹᱭᱮᱫᱟᱭ ᱦᱟᱸᱜ ᱟᱫᱚ ᱚᱱᱟ ᱫᱚ ᱵᱟᱝ ᱞᱟᱹᱭ ᱜᱟᱱᱚᱜ ᱠᱟᱱᱟ ᱦᱟᱸᱜ
ᱪᱤᱠᱟᱛᱮᱢ ᱞᱟᱹᱭᱟ ᱚᱱᱟ ᱫᱚ
ᱦᱩᱸ
ᱟᱨ ᱛᱟᱦᱚᱞᱮ ᱤᱭᱟᱹ ᱡᱤᱱᱤᱥ ᱡᱚᱲᱟ ᱠᱚ ᱪᱮᱫ ᱞᱮᱠᱟᱢ ᱫᱚᱦᱚᱸ ᱟᱠᱟᱜ ᱠᱚᱣᱟ?
ᱡᱤᱱᱤᱥ ᱠᱚᱫᱚ ᱱᱤᱛᱚᱜ ᱫᱚ ᱰᱟᱝᱨᱟ ᱵᱟᱨᱭᱟ ᱢᱮᱱᱟᱜ ᱠᱤᱱᱟᱹ ᱟᱨ ᱜᱟᱹᱭ ᱜᱟᱹᱭ ᱵᱟᱨᱭᱟ ᱢᱮᱱᱟᱜ ᱠᱤᱱᱟ ᱦᱟᱸᱜ
ᱚᱸ ᱩᱱᱠᱩ ᱜᱮ
ᱦᱩᱸ ᱟᱨ ᱢᱮᱨᱚᱢ ᱠᱚ ᱛᱟᱦᱮᱸ ᱠᱟᱱᱟ ᱩᱱᱠᱩ ᱢᱮᱨᱚᱢ ᱫᱚ ᱡᱚᱛᱚ ᱟᱠᱷᱨᱤᱧ ᱪᱟᱵᱟ ᱦᱩᱭ ᱮᱱᱟ ᱚᱸ ᱱᱤᱭᱟᱹ ᱪᱟᱥ ᱥᱚᱢᱚᱭ ᱫᱚ ᱩᱱᱠᱩ ᱵᱟᱜᱟ ᱵᱟᱜᱤ ᱟᱹᱰᱤ ᱡᱷᱟᱢᱮᱞᱟ ᱦᱚᱭᱚᱜ-ᱟ ᱛᱚ ᱾
ᱦᱮᱸ ᱦᱮᱸ
ᱟᱫᱚ ᱩᱱᱟᱹᱜ ᱜᱟᱱ ᱫᱚ ᱵᱟᱝ ᱫᱚᱦᱚ ᱦᱩᱭ ᱟᱠᱟᱱᱟ ᱩᱱᱠᱩ ᱰᱟᱝᱨᱟ ᱛᱮᱫ ᱜᱮ ᱱᱤᱛᱚᱜ ᱫᱚ ᱫᱚᱦᱚ ᱦᱩᱭ ᱟᱠᱟᱱᱟ ᱦᱟᱸᱜ ᱾
ᱟᱯᱮ ᱫᱚ ᱛᱟᱦᱚᱞᱮ ᱜᱚᱝᱠᱮ ᱦᱩᱲᱩ ᱠᱚ ᱵᱤᱞᱤ ᱵᱟᱲᱟᱜ ᱛᱮᱫᱚ ᱜᱩᱰᱚ ᱠᱚ ᱡᱚᱢ ᱛᱟᱯᱮᱭᱟ ᱥᱮ ᱵᱟᱝ ᱦᱩᱲᱩ ᱠᱚ?
ᱡᱚᱢ ᱡᱚᱢ ᱡᱚᱢ ᱫᱚᱢᱮ ᱡᱚᱢ ᱾
ᱦ ᱟᱞᱮ ᱦᱚᱸᱠᱚ ᱡᱚᱢ ᱛᱟᱞᱮ ᱜᱮᱭᱟ ᱦᱩᱲᱩ ᱯᱟᱹᱥᱤ ᱠᱚᱞᱮ ᱚᱰᱟᱣ ᱟᱠᱚ ᱦᱚ ᱜᱚᱰᱚ ᱦᱚᱸ
ᱟᱨ ᱜᱩᱰᱚ ᱯᱚᱨᱮ ᱦᱚ ᱛᱚᱠᱷᱚᱱ ᱡᱟ ᱠᱚ ᱡᱚᱢᱟ ᱡᱟᱹᱞᱤ ᱦᱩᱭᱩᱜ ᱠᱚ ᱵᱟᱝ ᱡᱚᱢ ᱧᱩᱚᱢᱟᱹ ᱚᱲᱟᱜ ᱠᱚᱨᱮ ᱥᱤᱲᱤᱡ ᱜᱮ ᱥᱚ ᱟ ᱡᱚᱢ ᱪᱤᱰᱤᱨ,
ᱦᱩᱸ ᱟᱨ ᱩᱱᱠᱩ ᱜᱩᱰᱩ ᱠᱚ ᱩᱰᱩᱝ ᱞᱮᱠᱷᱟᱱ ᱜᱮ ᱛᱚ ᱩᱱᱠᱩ ᱵᱤᱧ ᱠᱚᱦᱚᱸ ᱜᱩᱰᱩ ᱡᱚᱢ ᱠᱚ ᱩᱰᱩᱠᱚᱜᱼᱟ ᱾ ᱟᱫ ᱩᱱ ᱥᱚᱢᱚᱭ ᱦᱚ ᱚᱱᱟ ᱠᱚᱨᱮᱱᱟᱜ ᱵᱚᱛᱚᱨ ᱛᱟᱦᱮᱱᱟ ᱦᱩᱲᱩ ᱤᱨ ᱥᱚᱢᱚᱭ᱾
ᱚᱱᱠᱟ ᱵᱮᱯᱟᱨ ᱫᱚ, ᱛᱟᱦᱚᱞᱮ ᱵᱚᱭᱦᱟᱧ ᱞᱟᱹᱭᱮᱜ ᱛᱟᱦᱚᱞᱮ ᱟᱫᱚ ᱪᱮᱫ ᱠᱚᱢ ᱪᱤᱠᱟᱹ ᱵᱟᱲᱟᱭᱟ ᱚᱱᱟ ᱵᱟᱫᱮ?
ᱚᱱᱟ ᱵᱟᱫᱷᱮ ᱫᱚ ᱦᱟᱸᱜ ᱱᱚᱦᱚᱭ ᱥᱩᱵᱡᱤ ᱠᱚ ᱵᱮᱵᱽᱥᱟ ᱵᱟᱲᱟ ᱦᱩᱭᱩᱜᱼᱟ᱾ ᱟᱞᱮ ᱱᱚᱣᱟ ᱠᱚᱨᱮᱜᱮ ᱩᱱᱠᱩ ᱪᱟᱹᱥᱤ ᱠᱚ ᱢᱮᱱᱟᱜ ᱠᱚᱣᱟ ᱛᱟᱦᱞᱮ ᱩᱱᱠᱩ ᱠᱚᱴᱷᱮᱱ ᱜᱮ ᱥᱚᱵᱡᱤ ᱠᱚ ᱦᱟᱛᱟᱣ ᱠᱟᱛᱮᱫ ᱚᱱᱛᱮ ᱵᱟᱡᱟᱨ ᱥᱮᱫ ᱤᱫᱤ ᱦᱩᱭᱩᱜ ᱜᱮᱭᱟ ᱟᱠᱷᱨᱤᱧ᱾ ᱱᱟᱦᱟᱸᱜ᱾ ᱱᱚᱜᱼᱚᱭ ᱱᱤᱛᱳᱜ ᱫᱚ ᱚᱱᱟ ᱵᱚᱨᱵᱚᱴᱤ ᱚᱱᱟ ᱠᱚ ᱡᱷᱤᱸᱜᱟᱹ, ᱵᱚᱨᱵᱚᱴᱤ, ᱚᱱᱟ ᱠᱚᱜᱮ ᱩᱰᱩᱠ ᱵᱟᱲᱟᱜ ᱠᱟᱱ ᱛᱟᱠᱚᱣᱟ ᱪᱟᱹᱥᱤ ᱠᱚᱣᱟᱜ, ᱛᱚ ᱚᱱᱟ ᱠᱚᱜᱮ ᱤᱫᱤ ᱵᱟᱲᱟ ᱦᱩᱭᱩᱜ ᱠᱟᱱᱛᱮ ᱵᱟᱡᱟᱨ ᱥᱮᱫ᱾
ᱫᱚᱨᱠᱟᱨ ᱠᱟᱱ ᱜᱮᱭᱟ ᱫᱚᱨᱠᱟᱨ ᱠᱟᱱ ᱜᱮᱭᱟ ᱢᱟᱱᱮ, ᱚᱱᱟ ᱠᱚᱦᱚᱸ ᱴᱩᱠ ᱴᱟᱠ ᱛᱟᱦᱮᱸ ᱞᱮᱱ ᱠᱷᱟᱱ ᱫᱚ ᱢᱟᱱᱮ, ᱨᱳᱡᱽᱠᱟᱨ ᱠᱚ ᱦᱩᱭᱩᱜ ᱜᱮᱭᱟ ᱥᱮ?
ᱦᱚᱸ ᱦᱚᱸ ᱨᱚᱡᱽᱜᱟᱨ ᱛᱚ ᱞᱟᱜᱟᱜ ᱜᱮᱭᱟ᱾
ᱨᱚᱡᱽᱜᱟᱨ ᱞᱟᱜᱟᱜ ᱜᱮᱭᱟ, ᱵᱟᱝ ᱨᱚᱡᱽᱜᱟᱨ ᱞᱮᱠᱷᱟᱡ ᱫᱚ ᱵᱟᱝ ᱜᱟᱱᱚᱜᱼᱟ᱾
ᱦᱳᱭ, ᱛᱟᱞᱟ ᱵᱚᱭᱦᱟ ᱟᱢᱫᱚ ᱪᱤᱞᱤ ᱠᱚᱢ ᱟᱹᱥᱩᱞ ᱠᱟᱜ ᱠᱚᱣᱟ ᱚᱲᱟᱜ ᱠᱚᱨᱮ?
ᱩᱥᱩᱞ ᱵᱚᱞᱛᱮ ᱤᱧ ᱫᱚ ᱦᱟᱸᱜ ᱜᱮᱰᱮᱧ ᱟᱹᱥᱩᱞ ᱟᱠᱟᱫ ᱠᱚᱣᱟ ᱜᱮᱰᱮ ᱢᱮᱱᱟᱜ ᱠᱚᱣᱟ, ᱥᱩᱠᱨᱤ ᱢᱮᱱᱟᱜ ᱠᱚᱣᱟ᱾
ᱚ
ᱜᱮᱰᱮ ᱦᱚᱸ ᱩᱱᱠᱩ ᱫᱚᱢᱮ ᱜᱮᱰᱮ ᱮᱢᱚᱱ ᱜᱮᱰᱮ ᱵᱟᱝ ᱵᱟᱸᱱ ᱠᱚ ᱪᱟᱞᱟᱣ ᱞᱮᱱᱠᱷᱟᱡ ᱟᱫᱚ ᱩ ᱩᱱᱠᱩ ᱫᱚ ᱢᱟᱱᱮ ᱡᱚᱛᱚ ᱠᱷᱚᱱ ᱢᱟᱱᱮ ᱟᱢ ᱟᱬᱜᱚᱪᱚ ᱢᱮᱜᱮᱭᱟᱭ, ᱡᱚᱛᱚ ᱠᱷᱚᱱ ᱵᱟᱢ ᱞᱟᱜᱟ ᱨᱟᱠᱟᱵ ᱠᱚ ᱩᱱᱠᱩ ᱜᱮ᱾ ᱵᱟᱜᱟᱣ ᱵᱟᱲᱟ ᱠᱚᱢ ᱟᱨ ᱵᱟᱢ ᱟᱹᱜᱩ ᱞᱮᱠᱚ ᱠᱷᱟᱡ ᱫᱚ ᱚᱱᱟ ᱚᱸᱰᱮ ᱚᱱᱚ ᱠᱚᱨᱮ ᱠᱚ ᱛᱟᱦᱮᱸᱱᱟ ᱟᱫᱚ ᱨᱩᱸᱰᱟᱹ ᱠᱚ ᱢᱚᱪᱲᱟ ᱠᱚᱣᱟ᱾
ᱚ ᱩᱱᱠᱩ ᱞᱟᱹᱜᱤᱫ ᱦᱚᱸ ᱢᱤᱫ ᱦᱚᱲ ᱫᱚ ᱛᱟᱦᱮᱸᱱ ᱞᱟᱜᱟᱜᱼᱟ ᱵᱟᱝ᱾
ᱦᱮᱸ ᱦᱮᱸ ᱵᱤᱞᱤ ᱦᱟᱞᱟᱝ ᱦᱩᱭᱩᱜᱼᱟ, ᱦᱮᱸ ᱚᱲᱟᱜ ᱨᱮᱢᱟ ᱵᱟᱝᱠᱚ ᱵᱤᱞᱤᱭᱟ ᱦᱟᱸᱰᱮ ᱱᱟᱰᱮ ᱠᱚ ᱵᱤᱞᱤᱭᱟ᱾ ᱦᱚᱲ ᱥᱮᱫ ᱠᱚ ᱪᱟᱞᱟᱜ ᱜᱮᱭᱟ, ᱚᱱᱟ ᱦᱚᱲ ᱨᱮᱱ ᱜᱮᱰᱮ ᱥᱟᱶ ᱠᱚ ᱢᱮᱥᱟ ᱞᱮᱱᱠᱷᱟᱱ
ᱠᱩ ᱜᱮᱰᱮ ᱫᱚ ᱜᱚᱴᱟ ᱚᱱᱟ ᱜᱟᱹᱰᱭᱟᱹ ᱟᱲᱮ ᱠᱚᱨᱮᱱᱟᱜ ᱚᱱᱟ ᱡᱷᱩᱲ ᱠᱚᱨᱮ ᱚᱱᱟ ᱠᱚᱨᱮ ᱵᱮᱞᱮᱭᱟ ᱟᱨ ᱚᱱᱟ ᱵᱩᱥᱩᱵᱽ ᱜᱟᱫᱟᱞ ᱞᱟᱛᱟᱨ ᱠᱚᱨᱮ ᱠᱚ ᱵᱮᱞᱮᱭᱟ᱾
ᱦᱮᱸ ᱢᱟ ᱟᱪᱷᱟ ᱦᱮᱸ ᱟᱨ ᱟᱞᱮ ᱢᱤᱫᱴᱟᱝ ᱜᱮ ᱢᱤᱫᱴᱟᱝ ᱢᱟᱱᱮ ᱟᱞᱚᱫ ᱠᱟᱹᱢᱤᱱ ᱢᱤᱫᱴᱟᱝ ᱞᱮ ᱫᱚᱦᱚ ᱠᱟᱫᱮᱭᱟ, ᱦᱮᱸ᱾ ᱚᱱᱠᱟ ᱢᱟᱱᱮ ᱠᱟᱹᱢᱤᱱ ᱢᱤᱫᱴᱮᱱ ᱞᱮ ᱫᱚᱦᱚ ᱠᱟᱫᱮᱭᱟ ᱟᱫᱚ ᱩᱱᱤ ᱠᱟᱹᱢᱤᱱ ᱜᱮ ᱟᱫᱚ ᱦᱟᱸᱜ ᱮ ᱧᱮᱞ ᱵᱟᱲᱟ ᱠᱚᱣᱟ᱾ ᱜᱮᱰᱮ ᱠᱚ ᱮᱸᱻᱥᱩᱠ ᱯᱩᱠᱨᱤ ᱠᱚ, ᱵᱟᱠᱷᱟᱡ ᱵᱟᱢ ᱪᱤᱠᱟᱹᱢ ᱵᱟᱜᱟᱣ ᱠᱚᱣᱟ᱾ ᱟᱨ ᱦᱚᱲ ᱠᱚᱢ ᱧᱚᱜ ᱜᱮᱭᱟᱞᱮ ᱥᱮ ᱟᱞᱮ ᱫᱚ, ᱯᱮ ᱦᱚᱲ ᱢᱟᱛᱨᱚ ᱦᱚᱲ᱾
ᱟᱞᱮ ᱦᱚᱸ ᱚᱱᱠᱟ ᱜᱮ ᱚᱱᱟᱛᱮ ᱠᱤᱞᱤᱝ ᱦᱚᱸᱞᱮ ᱫᱚᱦᱚ ᱟᱠᱟᱜ ᱠᱚᱣᱟ ᱦᱟᱸᱜ᱾ ᱥᱤᱢ ᱴᱩᱠᱩ ᱢᱮᱱᱟᱜ ᱠᱚᱛᱟᱞᱮᱭᱟ ᱩᱱᱠᱩ ᱜᱮ ᱦᱟᱸᱜ
ᱥᱟᱺᱰᱤ ᱠᱚᱦᱚᱸ ᱟᱹᱣᱨᱤ ᱠᱚ ᱦᱟᱨᱟᱜ ᱛᱟᱞᱮᱭᱟ, ᱵᱟᱠᱷᱟᱱ ᱩᱱᱠᱩᱠᱚ ᱟᱹᱠᱷᱨᱤᱧ ᱦᱩᱭ ᱠᱚᱜᱼᱟ᱾
ᱟᱞᱮ ᱫᱚ ᱱᱮᱛᱟᱨ ᱫᱚ ᱥᱤᱢ ᱥᱟᱺᱰᱤ ᱠᱚᱫᱚ ᱵᱟᱞᱮ ᱛᱩᱯᱩᱫ ᱵᱟᱲᱟᱭᱮᱜ ᱠᱚᱣᱟ᱾ ᱯᱩᱰ ᱤᱫᱤ ᱜᱟᱱ ᱠᱚᱜ ᱜᱮᱭᱟ᱾
ᱟᱯᱮᱥᱮᱱ ᱠᱮ ᱥᱟᱺᱰᱤ ᱛᱩᱯᱩᱫ ᱠᱚ ᱦᱩᱭᱩᱜ ᱠᱟᱱ ᱜᱮᱭᱟ ᱥᱮ ᱵᱟᱝ?
ᱦᱮᱸ ᱥᱟᱺᱰᱤ ᱫᱚ ᱟᱫᱚ ᱵᱚᱱᱫᱚ ᱟᱠᱟᱱᱟ ᱱᱤᱛᱚᱜ ᱫᱚ, ᱱᱮᱛᱟᱨ ᱥᱟᱺᱰᱤ ᱫᱚ ᱵᱚᱱᱫᱚ ᱦᱟᱛᱟᱲ ᱟᱠᱟᱱᱟ᱾ ᱟᱫᱚ ᱵᱟᱝ ᱥᱤᱡᱤᱱ ᱟ ᱛᱚ ᱚᱠᱥᱤᱡᱮᱱ ᱛᱚ ᱱᱤᱛᱚᱜ ᱫᱚ ᱦᱟᱸᱜ ᱟᱨᱟᱢᱵᱚ ᱦᱟᱸᱭ ᱤᱭᱟᱹ ᱞᱟᱦᱟ ᱛᱮᱜᱮ ᱦᱟᱸᱥ, ᱟᱸᱜᱷᱟᱲ ᱵᱚᱸᱜᱟ ᱛᱮᱜᱮ ᱟᱨᱟᱢᱵᱷᱚᱼᱟ ᱟᱞᱮ ᱥᱮᱫ ᱫᱚ ᱦᱟᱸᱜ᱾ ᱟᱨ ᱦᱟᱴᱨᱮ ᱦᱩᱭᱩᱜᱼᱟ ᱠᱤᱪᱷᱩ ᱠᱤᱪᱷᱩ ᱦᱟᱸᱜ᱾
ᱦᱚᱸ ᱮᱱᱛᱮ ᱯᱩᱥ ᱵᱚᱸᱜᱟ ᱠᱚᱥᱮᱜ ᱦᱟᱸᱜ ᱥᱟᱺᱰᱤ ᱛᱩᱯᱩᱫ ᱠᱚ ᱦᱩᱭ ᱵᱟᱲᱟᱜᱼᱟ᱾
ᱩ ᱚ ᱚᱱᱟ ᱛᱟᱦᱟᱨ ᱪᱟᱞᱟᱣ ᱵᱟᱲᱟᱜ ᱜᱮᱭᱟᱢ ᱵᱟᱝ?
ᱦᱮᱸ ᱚᱱᱟ ᱠᱚ ᱥᱮᱱ ᱵᱟᱲᱟ ᱦᱩᱭᱩᱜ ᱛᱟᱦᱮ ᱜᱮ᱾
ᱦᱩᱸ᱾
ᱚᱱᱟ ᱪᱟᱞᱟᱣ ᱫᱚ ᱪᱟᱞᱟᱣ ᱜᱮ, ᱟᱫᱚ ᱵᱷᱟᱞᱮᱭᱟᱜ ᱫᱚ ᱢᱟᱱᱮ ᱚᱱᱟ ᱦᱚᱸ ᱢᱤᱜᱴᱟᱝ ᱥᱮᱸᱫᱽᱨᱟ ᱠᱟᱨᱠᱟ ᱡᱤᱱᱤᱥ ᱠᱟᱱᱟ ᱥᱮ,
ᱚ᱾
ᱮᱢᱴᱚ ᱠᱟᱠᱚ ᱦᱩᱭᱩᱜ-ᱟ, ᱟᱜᱩ ᱠᱚ ᱦᱩᱭᱩᱜ-ᱟ, ᱟᱞᱮ ᱥᱮᱫ ᱫᱚ ᱵᱚᱭᱦᱟ ᱫᱟᱜ ᱡᱚᱨᱚ ᱭᱮᱱᱟ ᱟᱯᱮᱥᱮᱫ ᱫᱟᱜ ᱡᱚᱨᱚᱜ ᱠᱟᱱᱟ ᱥᱮ ᱵᱟᱝ?
ᱟᱞᱮ ᱥᱮᱫ ᱫᱚ ᱦᱟ ᱟᱹᱨᱤ ᱡᱚᱨᱚᱭᱟ᱾ ᱡᱚᱨᱚᱭᱟᱭ ᱢᱚᱱᱮ ᱦᱩᱭᱩᱜ ᱠᱟᱱᱟ ᱦᱟᱜ᱾
ᱟᱪᱪᱷᱟ ᱟᱪᱪᱷᱟ᱾
ᱦᱩᱸ᱾